ᱜᱚᱝᱠᱮ ᱡᱚᱦᱟᱨ ᱜᱮ ᱾
ᱦᱳᱭ ᱡᱚᱦᱟᱨ ᱜᱮ
ᱦᱮᱸ ᱜᱚᱢᱠᱮ ᱾
ᱦᱮᱸ ᱢᱚᱸᱡᱽ ᱜᱮᱭᱟᱯᱮ!
ᱦᱮᱸ ᱜᱚᱝᱠᱮ ᱱᱟᱯᱟᱭ ᱜᱮᱭᱟᱞᱮ ᱛᱚ ᱜᱚᱝᱠᱮ ᱟᱯᱮ ᱜᱮ ᱪᱮᱞᱠᱟ ᱢᱮᱱᱟᱜ ᱯᱮᱭᱟ?
ᱟᱞᱮ ᱦᱚᱸ ᱱᱟᱯᱟᱭ ᱜᱮ ᱱᱟᱦᱟᱜ ᱾
ᱟᱪᱪᱷᱟ ᱟᱪᱪᱷᱟ ᱾
ᱞᱟᱹᱭ ᱵᱮᱱ ᱥᱮ ᱚᱠᱟ ᱥᱟᱛᱟᱢ ᱤᱫᱤ ᱠᱟᱛᱮᱜ ᱞᱟᱝ ᱜᱟᱞᱢᱟᱨᱟᱣ ᱠᱚᱜ-ᱟ?
ᱛᱚ ᱥᱟᱛᱟᱢ ᱞᱮᱠᱷᱟᱱ ᱞᱟᱹᱭ ᱞᱮᱠᱷᱟᱱ ᱫᱚ ᱟᱵᱚᱣᱟᱜ ᱱᱚᱣᱟ ᱥᱟᱱᱛᱟᱞ ᱥᱚᱢᱟᱡᱽ ᱤᱫᱤ ᱠᱟᱛᱮ ᱜᱮᱞᱟᱝ ᱨᱚᱲ ᱞᱮᱠᱷᱟᱱ ᱫᱚ ᱱᱟᱯᱟᱭ ᱠᱚᱜᱼᱟ ᱾
ᱦᱳᱭ ᱴᱷᱤᱠ ᱜᱮᱭᱟ ᱛᱚᱵᱮ ᱞᱟᱹᱭ ᱵᱮᱱ ᱮᱸ ᱢᱟᱺᱡᱷᱤ ᱟᱹᱨᱤ ᱵᱮᱵᱚᱥᱛᱟ ᱪᱮᱞᱠᱟ ᱟᱯᱮ ᱟᱯᱮ ᱴᱚᱴᱷᱟ
ᱛᱚ ᱞᱟᱹᱭ ᱞᱮᱠᱷᱟᱱ ᱟᱞᱮ ᱥᱮᱫ ᱫᱚ ᱟᱹᱰᱤ ᱱᱟᱯᱟᱭ ᱜᱮ ᱾ ᱡᱟᱦᱟᱸ ᱞᱟᱹᱭ ᱞᱮᱠᱷᱟᱱ ᱟᱞᱮ ᱟᱹᱛᱩ ᱱᱤᱭᱮ ᱾ ᱛᱚ ᱟᱹᱰᱤ ᱱᱟᱯᱟᱭ ᱜᱮ ᱪᱟᱞᱟᱜ ᱜᱮᱭᱟ ᱾
ᱦᱳᱭ
ᱟᱨ ᱟᱯᱮ ᱥᱮᱜ ᱜᱚᱝᱠᱮ ᱞᱟᱹᱭ ᱞᱮᱠᱷᱟᱱ ᱪᱮᱞᱠᱟ? ᱦᱩᱭᱩᱜ ᱜᱮᱭᱟ ᱥᱮ ᱪᱟᱞᱟᱜ ᱜᱮᱭᱟ ᱾
ᱛᱟᱦᱚᱞᱮ ᱥᱮᱭ ᱢᱟᱺᱡᱷᱤ ᱟᱹᱨᱤ ᱵᱮᱵᱚᱥᱛᱟ ᱢᱮᱱ ᱞᱮᱠᱷᱟᱡ ᱾ ᱮᱸ ᱢᱟᱺᱡᱷᱤ ᱱᱚᱣᱟ ᱴᱚᱞᱟ ᱜᱟᱶᱛᱟᱞᱤ ᱨᱮᱥ ᱴᱚᱞᱟ ᱪᱟᱞᱟᱣ ᱵᱮᱱᱟᱣ ᱞᱟᱹᱜᱤᱫ ᱚᱸᱰᱮ ᱴᱳᱴᱮᱞ ᱱᱚᱭ ᱡᱚᱱ ᱦᱚᱲ ᱢᱮᱱᱟᱜ ᱠᱚᱣᱟ ᱥᱮ ᱾ ᱛᱚ ᱱᱚᱭ ᱡᱚᱱ ᱨᱮ ᱢᱩᱠᱷᱭᱤᱭᱟᱹ ᱢᱟᱺᱡᱷᱤ ᱦᱟᱲᱟᱢ ᱠᱟᱱᱟᱭ ᱥᱮ ᱢᱟᱺᱡᱷᱤ ᱵᱟᱵᱟ ᱵᱚᱱ ᱢᱮᱛᱟᱭ ᱠᱟᱱᱟ ᱾ ᱛᱚ ᱢᱟᱺᱡᱷᱤ ᱵᱟᱵᱟᱣᱟᱜ ᱠᱟᱹᱢᱤ ᱡᱩᱫᱟᱹ ᱜᱮᱭᱟ ᱱᱟᱭᱠᱤᱭᱟᱜ ᱠᱟᱹᱢᱤ ᱡᱩᱫᱟᱹ ᱜᱮᱭᱟ ᱯᱨᱟᱱᱤᱠ ᱡᱩᱫᱟᱹ ᱜᱮᱭᱟ ᱜᱚᱰᱮᱛ ᱡᱩᱫᱟᱹ ᱜᱮᱭᱟ ᱾ ᱤᱱᱟᱹ ᱠᱟᱛᱮᱜ ᱡᱚᱜᱽ ᱢᱟᱺᱡᱷᱤ ᱡᱚᱜᱽ ᱯᱨᱟᱱᱤᱠ ᱠᱩᱰᱟᱹᱢ ᱡᱚᱛᱚ ᱵᱷᱟᱜᱽ ᱵᱷᱟᱜᱽ ᱜᱮᱭᱟ ᱠᱟᱹᱢᱤ ᱦᱮᱸᱥᱮ ᱵᱟᱝ?
ᱮᱠᱫᱚᱢ ᱮᱠᱫᱚᱢ ᱥᱟᱹᱨᱤ ᱠᱟᱛᱷᱟ ᱵᱮᱱ ᱞᱟᱹᱭ ᱠᱟᱫᱟ ᱾
ᱦᱮᱸ ᱱᱚᱣᱟ ᱠᱚ ᱠᱟᱹᱢᱤ ᱡᱚᱛᱚ ᱦᱚᱲᱟᱜ ᱜᱮ ᱵᱷᱟᱜᱽ ᱵᱷᱟᱜ ᱜᱮᱭᱟ ᱟᱨ ᱩᱱᱠᱩ ᱪᱮᱛᱟᱱ ᱨᱮ ᱟᱨᱦᱚᱸ ᱵᱟᱨ ᱦᱚᱲ ᱠᱤᱱ ᱛᱟᱦᱮᱱᱟ ᱩᱱᱠᱤᱱ ᱫᱚ ᱵᱷᱚᱜᱽᱫᱚ ᱟᱨ ᱞᱟᱥᱟᱨ ᱩᱱᱠᱤᱱ ᱫᱚ ᱥᱚᱯᱚᱞᱟᱦᱟ ᱠᱤᱱ ᱮᱢᱚᱜᱚᱜᱼᱟ ᱾ ᱛᱚ ᱚᱠᱚᱭ ᱪᱮᱜ ᱞᱮᱠᱟ ᱠᱟᱹᱢᱤ ᱠᱟᱱᱟᱭ ᱥᱮ ᱵᱟᱭ ᱠᱟᱹᱢᱤ ᱠᱟᱱᱟ ᱾ ᱟᱫᱚ ᱱᱤᱛᱚᱜ ᱯᱨᱮᱠᱴᱤᱠᱮᱞᱤ ᱡᱩᱫᱤ ᱵᱚᱱ ᱧᱮᱞ ᱞᱮᱠᱷᱟᱡ ᱾ ᱛᱚ ᱢᱟᱺᱡᱷᱤ ᱪᱷᱟᱰᱟ ᱟᱨ ᱮᱴᱟᱜ ᱠᱚᱫᱚ ᱪᱮᱫ ᱦᱚᱸ ᱵᱟᱠᱚ ᱠᱟᱹᱢᱤ ᱠᱟᱱᱟ ᱾
ᱮᱠᱫᱚᱢ ᱾
ᱢᱟᱺᱡᱷᱤ ᱴᱷᱮᱡ ᱡᱟᱦᱟᱸ ᱡᱟᱹᱵᱤᱫ ᱯᱟᱲᱟᱜᱼᱟ ᱚᱱᱟ ᱡᱟᱹᱵᱤᱫ ᱞᱮᱠᱟ ᱞᱮᱠᱟ ᱛᱮᱜᱮᱭ ᱠᱟᱹᱢᱤᱭᱮᱜ ᱠᱟᱱᱟᱭ ᱾ ᱮᱢᱟᱱᱞᱚ ᱢᱤᱫᱴᱮᱱ ᱛᱷᱟᱱᱟ ᱨᱮ ᱩᱱᱤ ᱫᱚ ᱵᱤᱱᱟᱹ ᱰᱤᱜᱽᱨᱤ ᱛᱮ ᱟᱭ ᱥᱤ ᱵᱟᱭ ᱦᱩᱭ ᱫᱟᱲᱮ ᱠᱚᱜᱼᱟ ᱥᱮ ᱩᱱᱫᱚ ᱥᱟᱨᱴᱤᱯᱷᱤᱠᱮᱴ ᱟᱫᱷᱟᱨ ᱛᱟᱹ ᱦᱩᱭᱩᱜ ᱠᱟᱱᱟ ᱟᱫᱚ ᱱᱤᱛᱚᱜ ᱫᱚ ᱰᱤᱡᱤᱴᱮᱞ ᱡᱩᱜᱽ ᱠᱟᱱᱟ ᱤᱱ ᱴᱮᱠᱱᱳᱞᱚᱡᱤ ᱡᱩᱜᱽ ᱠᱟᱱᱟ᱾ ᱟᱫᱚ ᱱᱤᱛᱚᱜ ᱦᱟᱹᱵᱤᱡ ᱦᱚᱸ ᱟᱞᱮ ᱴᱚᱴᱷᱟ ᱨᱮᱫᱚ ᱮᱠᱫᱚᱢ ᱥᱮᱫᱟᱭᱟᱜ ᱞᱮᱠᱟᱜᱮ ᱢᱮᱱᱟᱜ ᱦᱟᱛᱟᱲ ᱠᱚᱜᱣᱟ ᱦᱱᱟᱜ᱾ ᱛᱚ ᱵᱚᱝᱥᱚ ᱨᱮᱜᱤ ᱢᱟᱺᱡᱷᱤ ᱯᱟᱨᱟᱱᱤᱠ ᱤᱭᱟᱹ ᱫᱚ ᱛᱟᱦᱮᱱ ᱠᱟᱱᱟ ᱱᱟᱟᱜ ᱫᱟᱭᱤᱛᱛᱚ ᱠᱚᱫᱚ᱾ ᱩᱱᱠᱩ ᱟᱠᱚ ᱵᱚᱝᱥᱚ ᱠᱷᱚᱡ ᱵᱟᱨᱦᱮ ᱫᱚ ᱱᱤᱛ ᱦᱟᱹᱵᱤᱡ ᱚᱱᱠᱟ ᱮᱴᱟᱜ ᱦᱚᱲ ᱫᱚ ᱵᱟᱠᱚ ᱮᱢ ᱠᱟᱜ ᱠᱚᱣᱟ᱾ ᱟᱫᱚ ᱩᱱᱤ ᱢᱟᱺᱡᱷᱤ ᱦᱟᱲᱟᱢ ᱠᱟᱱᱟᱭ, ᱚᱠᱚᱭ ᱯᱟᱨᱟᱱᱤᱠ ᱠᱟᱱᱟᱭ ᱩᱱᱤ ᱫᱚ ᱮᱸ ᱯᱟᱲᱦᱟᱜ ᱦᱚᱸ ᱵᱟᱭ ᱵᱟᱲᱟᱭᱟ ᱟᱨ ᱚᱞᱚᱜ ᱦᱚᱸ ᱵᱟᱭ ᱵᱟᱰᱟᱭᱟ ᱱᱟᱦᱟᱜ᱾ ᱟᱨ ᱥᱚᱝᱵᱤᱫᱷᱟᱱ ᱦᱚᱸ ᱵᱟᱭ ᱵᱟᱲᱟᱭᱟ᱾ ᱚᱯᱷᱤᱥ ᱮᱢᱟᱱ ᱫᱟᱬᱟᱱ ᱦᱚᱸ ᱵᱟᱭ ᱪᱮᱫ ᱠᱟᱜ-ᱟ᱾ ᱟᱫᱚ ᱴᱚᱞᱟ ᱜᱟᱶᱛᱟᱞᱮ ᱨᱮᱢᱟ ᱟᱹᱰᱤ ᱜᱚᱴᱮᱡ ᱱᱮᱛᱟᱨ ᱢᱟ ᱥᱚᱢᱚᱭ ᱦᱤᱥᱟᱵ ᱠᱚ ᱦᱤᱡᱩᱜ ᱠᱟᱱᱟ ᱥᱮ᱾ ᱛᱚ ᱚᱱᱟ ᱥᱚᱢᱚᱭ ᱥᱟ ᱨᱮᱫᱚ ᱪᱮᱫ ᱪᱤᱠᱟᱹᱜ ᱠᱟᱱᱟ᱾ ᱯᱩᱞᱤᱥ ᱠᱚᱠᱚ ᱦᱮᱡ ᱞᱮᱱᱠᱷᱟᱱ ᱢᱟᱺᱡᱷᱤ ᱦᱟᱲᱟᱢ ᱫᱚ ᱵᱚᱛᱚᱨ ᱛᱮᱠᱚ ᱫᱟᱹᱲᱮᱜ ᱠᱟᱱᱟ᱾ ᱟᱫᱚ ᱯᱩᱞᱤᱥ ᱯᱨᱚᱥᱟᱥᱚᱱ ᱨᱮᱱ ᱫᱚ ᱮᱱᱛᱮᱫ ᱴᱚᱟᱨᱮ ᱢᱩᱠᱷᱤᱭᱟᱹ ᱚᱠᱚᱭ ᱠᱟᱱᱟᱭ ᱢᱟᱺᱡᱷᱤ ᱦᱟᱲᱟᱢ ᱠᱚ ᱥᱟᱰᱮᱭᱟ᱾ ᱛᱚ ᱢᱟᱺᱡᱷᱤ ᱦᱟᱲᱟᱢ ᱢᱟ ᱚᱸᱰᱮ ᱠᱚ ᱪᱟᱞᱟᱜ ᱠᱷᱟᱡ ᱢᱟᱹᱭ ᱫᱟᱹᱲᱟᱭ᱾ ᱛᱚ ᱩᱱ ᱚᱠᱛᱮ ᱨᱮ ᱚᱠᱚᱭ ᱵᱟᱹᱲᱤᱡ ᱠᱟᱫ ᱚᱠᱚᱭ ᱵᱟᱭ ᱵᱟᱹᱲᱤᱡ ᱠᱟᱜ ᱟᱫᱚ ᱥᱟᱦᱟᱨᱮ ᱡᱚᱛᱚ ᱦᱚᱲ ᱢᱟᱱᱮ ᱢᱩᱥᱠᱤᱞ ᱨᱮᱠᱚ ᱦᱤᱡᱩᱜ ᱠᱟᱱᱟ᱾ ᱟᱫᱚ ᱢᱟᱺᱡᱷᱤ ᱟᱹᱨᱤ ᱵᱮᱵᱚᱥᱛᱷᱟ ᱫᱚ ᱚᱱᱮ ᱚᱱᱠᱟᱱᱟᱜ ᱠᱟᱱᱟ᱾ ᱟᱫᱚ ᱚᱱᱟᱛᱮ ᱱᱤᱛᱚᱜ ᱴᱮᱠᱱᱳᱞᱚᱡᱤ ᱡᱩᱜᱽ ᱨᱮ ᱦᱮ ᱚᱞᱚᱜ ᱯᱟᱲᱦᱟᱜ ᱦᱚᱲᱜᱮ ᱛᱟᱦᱮᱱ ᱡᱚᱯᱲᱟᱣ ᱢᱟᱺᱡᱷᱤ ᱨᱮ, ᱯᱟᱨᱟᱱᱤᱠ ᱨᱮ᱾ ᱟᱨ ᱱᱟᱭᱠᱮ ᱨᱮ᱾ ᱟᱨ ᱛᱤᱱ ᱦᱟᱹᱵᱤᱡ ᱚᱞᱚᱜ ᱯᱟᱲᱦᱟᱜ ᱦᱚᱲ ᱵᱟᱵᱩᱱ ᱛᱟᱦᱮᱱᱟ ᱥᱮ ᱵᱟᱠᱚ ᱛᱟᱦᱮᱱᱟ᱾ ᱩᱱ ᱦᱟᱹᱵᱤᱡ ᱛᱮ ᱱᱮ ᱱᱚᱣᱟ ᱢᱟᱺᱡᱷᱤ ᱟᱹᱨᱤ ᱵᱮᱵᱚᱥᱛᱷᱟ ᱫᱚ ᱵᱟᱝ ᱠᱮᱴᱮᱡᱚᱜ-ᱟ᱾ ᱱᱤᱛᱚᱜ ᱵᱚᱱ ᱢᱮᱱ ᱠᱮᱭᱟ ᱮ ᱱᱤᱛᱚᱜ ᱵᱚᱱ ᱦᱮᱸ ᱟᱸᱡᱚᱢ ᱵᱮᱱᱛᱮ᱾ ᱟᱢᱫᱚ ᱱᱚᱣᱟ ᱢᱮᱱ ᱢᱮᱱ ᱜᱟᱱᱚᱜᱚᱜᱼᱟ ᱥᱮ᱾ ᱟᱵᱚ ᱱᱚᱣᱟ ᱢᱟᱺᱡᱷᱤ ᱵᱮᱵᱚᱥᱛᱷᱟ ᱫᱚ ᱟᱹᱰᱤ ᱛᱮᱫ ᱟᱹᱰᱤ ᱥᱮᱫᱟᱭ ᱨᱮᱭᱟᱜ ᱵᱮᱵᱚᱥ ᱛᱟ ᱠᱟᱱᱟ ᱟᱨ ᱱᱚᱣᱟ ᱨᱮᱫᱚ ᱥᱴᱮᱯ ᱵᱟᱭ ᱥᱴᱮᱯ ᱚᱱᱠᱟ ᱛᱟᱦᱮᱸ ᱠᱟᱱᱟ᱾ ᱡᱮᱞᱮᱠᱟ ᱟᱛᱳ ᱢᱟᱺᱡᱷᱤ ᱪᱮᱛᱟᱱ ᱯᱚᱧᱪᱟᱭᱮᱛ ᱢᱟᱺᱡᱷᱤ ᱛᱟᱦᱮᱸ ᱠᱟᱱᱟ᱾ ᱯᱚᱧᱪᱟᱭᱚᱛ ᱪᱮᱛᱟᱱ ᱨᱮ ᱡᱮᱞᱟ ᱯᱟᱨᱜᱟᱱᱟ ᱠᱚ ᱛᱟᱦᱮᱸ ᱠᱟᱱᱟ᱾ ᱢᱮᱱᱠᱷᱟᱱ ᱚᱱᱟ ᱫᱮᱥ ᱢᱟᱺᱡᱷᱤ, ᱫᱮᱥ ᱯᱟᱨᱜᱟᱱᱟ ᱚᱱᱟᱠᱚ ᱱᱤᱛᱚᱜ ᱵᱟᱹᱱᱩᱜ-ᱟ ᱱᱟᱦᱱᱟᱜ, ᱠᱷᱟᱹᱞᱤ ᱥᱟᱨᱮᱡ ᱦᱮᱡ ᱟᱠᱟᱱ ᱛᱟᱵᱚᱱᱟ ᱴᱚᱞᱟ ᱯᱟᱲᱟᱨᱮᱱ ᱠᱷᱟᱹᱞᱤ ᱴᱚᱞᱟ ᱢᱟᱺᱡᱷᱤ ᱨᱮ ᱟᱹᱛᱩᱳ ᱢᱟᱺᱡᱷᱤ ᱟᱨ ᱦᱟᱱᱛᱮ ᱪᱮᱛ ᱛᱟ ᱨᱮᱭᱟᱜ ᱵᱮᱵᱚᱥᱛᱷᱟ ᱫᱚ ᱵᱟᱹᱱᱩᱜ ᱛᱟᱵᱚᱱᱟ᱾ ᱟᱨ ᱚᱱᱟ ᱪᱮᱛᱟᱱ ᱨᱮᱭᱟᱜ ᱵᱮᱵᱚᱥᱛᱷᱟ ᱵᱟᱹᱱᱩᱜ ᱠᱟᱨᱚᱱ ᱛᱮ ᱱᱤᱛᱚᱜ ᱪᱮᱫ ᱦᱩᱭᱱᱟ ᱟᱠᱚ ᱴᱚᱞᱟ ᱨᱮᱭᱟᱜ ᱵᱮᱵᱚᱥᱛᱟ ᱩᱱᱤ ᱢᱟᱺᱡᱷᱤ ᱦᱟᱲᱟᱢ ᱟᱡ ᱚᱠᱟ ᱞᱮᱠᱟᱭ ᱥᱟᱥᱚᱱᱟ ᱚᱴᱚᱱᱠᱟ ᱪᱟᱞᱟᱜᱼᱟ᱾ ᱦᱟᱱᱟᱴᱟᱜ ᱴᱚᱞᱟᱨᱮ ᱪᱮᱫ ᱞᱮᱠᱟᱭ ᱥᱟᱥᱚᱱᱟ ᱚᱱᱮ ᱚᱱᱠᱟ ᱪᱟᱞᱟᱜ-ᱟ᱾ ᱛᱚ ᱦᱟᱹᱱᱤ ᱢᱟᱺᱡᱷᱤ ᱟᱨ ᱱᱩᱭ ᱢᱟᱺᱡᱷᱤ ᱵᱟᱠᱤ ᱠᱤᱱ ᱫᱩᱲᱩᱵ ᱧᱟᱯᱟᱢᱚᱜ-ᱟ ᱟᱨ ᱵᱟᱠᱤᱱ ᱜᱟᱞᱢᱟᱨᱟᱜ-ᱟ ᱟᱨ ᱩᱱᱠᱤᱱ ᱜᱟᱭᱤᱰ ᱠᱤᱱ ᱞᱟᱹᱜᱤᱫ ᱫᱚ ᱵᱟᱹᱱᱩᱜ ᱠᱚᱣᱟ ᱦᱚᱲ ᱫᱚ᱾
ᱛᱚ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ᱾ ᱛᱚ ᱜᱚᱝᱠᱮ
ᱟᱵᱩᱨᱮᱱ ᱟᱵᱩᱨᱮᱱ ᱢᱟᱡᱷᱤ ᱠᱚ ᱟᱠᱚᱣᱟᱜ ᱴᱚᱞᱟᱨᱮ ᱯᱚᱯᱩᱞᱮᱥᱚᱱ ᱛᱤᱱᱟᱹᱜ ᱢᱮᱱᱟᱜ-ᱟ᱾ ᱠᱩᱲᱤ ᱜᱤᱫᱽᱨᱟᱹ ᱛᱤᱱᱟᱹᱜ ᱦᱮᱱᱟᱜ ᱠᱚᱣᱟ, ᱠᱚᱲᱟ ᱜᱤᱫᱽᱟᱹ ᱛᱤᱱᱟᱹᱜ ᱢᱮᱱᱟᱜ ᱠᱚᱣᱟ᱾ ᱚᱠᱚᱭ ᱜᱤᱫᱽᱨᱟᱹ ᱛᱤᱱᱟᱹᱜ ᱠᱞᱟᱥ ᱨᱮ ᱟᱨ ᱚᱠᱟ ᱤᱥᱠᱩᱞ ᱨᱮ ᱪᱟᱞᱟᱜ ᱠᱟᱱᱟ ᱚᱱᱟ ᱦᱤᱥᱟᱹᱵᱽ ᱩᱱᱠᱩ ᱴᱷᱮᱱ ᱵᱟᱹᱱᱩᱜ-ᱟ᱾
ᱮᱠᱫᱚᱢ ᱥᱟᱹᱨᱤ ᱠᱟᱛᱷᱟ ᱵᱮᱱ ᱞᱟᱹᱭ ᱠᱮᱫᱟ᱾ ᱜᱚᱢᱠᱮ ᱞᱟᱹᱭ ᱞᱮᱠᱷᱟᱱ ᱫᱚ ᱟᱞᱮᱥᱮᱫ ᱫᱚ ᱱᱮᱝᱠᱟ ᱫᱚᱧ ᱧᱮᱞ ᱠᱟᱜ ᱜᱮᱭᱟ᱾ ᱠᱤᱱ ᱛᱚ ᱱᱚᱝᱠᱟ ᱡᱟᱦᱟᱸ ᱵᱮᱱ ᱞᱟᱹᱭ ᱠᱮᱫᱟ ᱛᱚ ᱵᱚᱝᱥᱚ ᱨᱮ ᱵᱚᱝᱥᱚ ᱛᱚ ᱡᱟᱦᱟᱸ ᱢᱟᱺᱡᱷᱤ ᱵᱟᱵᱟ ᱠᱚ ᱵᱮᱱᱟᱣ ᱠᱚᱣᱟ ᱛᱚ ᱱᱚᱣᱟ ᱫᱚ ᱥᱟᱹᱨᱤ ᱠᱟᱛᱷᱟ ᱠᱟᱱ ᱜᱮᱭᱟ᱾ ᱪᱮᱫᱟᱜ ᱥᱮ ᱟᱞᱮ ᱥᱮᱫ ᱦᱚᱸ ᱱᱮᱝ ᱠᱟᱜᱮ ᱵᱚᱝᱥᱚ ᱠᱮ ᱵᱚᱝᱥᱚ ᱠᱚ ᱵᱮᱱᱟᱣ ᱟᱠᱟᱫ ᱠᱚᱣᱟ᱾ ᱱᱤᱛ ᱦᱚᱸ ᱢᱮᱱᱟᱜ ᱜᱮᱭᱟ᱾ ᱟᱨ ᱞᱟᱹᱭ ᱞᱮᱠᱷᱟᱱ ᱱᱚᱝᱠᱟ ᱡᱟᱦᱟᱸ ᱟᱞᱮ ᱥᱮᱱᱟᱜ ᱠᱟᱹᱢᱤ ᱦᱚᱨᱟ ᱦᱩᱭ ᱫᱚ ᱦᱩᱭᱩᱜ ᱜᱮᱭᱟ ᱾ ᱠᱤᱱᱛᱩ ᱡᱮ ᱱᱚᱜ-ᱚᱱᱠᱟ ᱡᱟᱦᱟᱸ ᱛᱤᱱᱟᱹᱜ ᱠᱚ ᱡᱟᱦᱟᱸᱭ ᱜᱮ ᱠᱚ ᱦᱮᱡ ᱮᱱᱟ ᱱᱚᱝᱠᱟ ᱮᱴᱠᱮᱴᱚᱬᱮ ᱠᱮᱫᱟ ᱠᱚ ᱟᱨ ᱱᱤᱝᱠᱟ ᱢᱟᱺᱡᱷᱤ ᱵᱟᱵᱟ ᱛᱟᱦᱮᱱ ᱜᱮᱭᱟ ᱠᱚ ᱠᱤᱱᱛᱩ ᱱᱚᱜ-ᱚᱭ ᱤᱱᱟᱹᱜ ᱫᱚ ᱞᱟᱹᱭ ᱞᱮᱠᱷᱟᱱ ᱫᱚ ᱟᱱᱟᱴ ᱫᱚ ᱦᱩᱭᱩᱜ ᱜᱮᱭᱟ ᱥᱚᱵᱽ ᱥᱚᱢᱚᱭ ᱛᱚ ᱚᱱᱠᱟ ᱡᱚᱛᱷᱟᱛ ᱥᱟᱺᱦᱤᱡ ᱛᱮ ᱫᱚ ᱵᱟᱝ ᱠᱟᱹᱢᱤ ᱜᱟᱱᱚᱜ-ᱟ ᱾ ᱢᱟᱱᱮ ᱛᱟᱣ ᱞᱟᱹᱭ ᱞᱮᱠᱷᱟᱱ ᱟᱞᱮ ᱥᱮᱫ ᱫᱚ ᱢᱮᱱᱟᱜ ᱨᱮᱦᱚᱸ ᱠᱤᱱᱛᱩ ᱡᱟᱦᱟᱸ ᱞᱮᱠᱟ ᱟᱞᱤᱧ ᱞᱤᱧ ᱢᱚᱱᱮᱭᱮᱫᱟ ᱡᱮ ᱱᱤᱡᱮᱛᱮ ᱡᱮ ᱱᱤᱭᱟᱹ ᱢᱟ ᱱᱤᱭᱟᱹ ᱠᱷᱚᱱ ᱟᱨᱚ ᱱᱟᱯᱟᱭ ᱦᱩᱭᱩᱜ ᱢᱟ ᱡᱮ, ᱞᱟᱹᱭ ᱠᱮᱫᱟ ᱯᱟᱲᱦᱟᱣ ᱚᱞᱚᱜ ᱯᱟᱲᱦᱟᱣ ᱱᱤᱭᱟᱹ ᱫᱚ ᱱᱤᱦᱟᱹᱛ ᱜᱮ ᱫᱚᱨᱠᱟᱨᱚᱜ ᱠᱟᱱᱟ ᱾ ᱪᱮᱫᱟᱜ ᱥᱮ ᱟᱹᱰᱤᱜᱟᱱ ᱜᱮ ᱱᱮᱛᱟᱨ ᱡᱟᱦᱟᱸ ᱴᱮᱠᱱᱳᱞᱳᱡᱤ ᱪᱟᱞᱟᱜ ᱠᱟᱱᱟ ᱱᱤᱭᱟᱹ ᱠᱚᱨᱮ ᱡᱩ ᱫᱤ ᱚᱞᱚᱜ ᱯᱟᱲᱦᱟᱣ ᱨᱮ ᱵᱟᱝ ᱛᱟᱦᱮᱸ ᱞᱮᱱ ᱠᱷᱟᱱ ᱛᱟᱦᱚᱞᱮ ᱵᱟᱝ ᱜᱟᱱᱚᱜ ᱠᱟᱱᱟ ᱥᱮ ᱾
ᱦᱩᱸᱜ ᱾
ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱪᱮᱫᱟᱜ ᱥᱮ ᱫᱚᱨᱠᱟᱨᱚᱜ ᱠᱟᱱ ᱜᱮᱭᱟ ᱚᱞᱚᱜ ᱯᱟᱲᱦᱟᱣ ᱫᱚ ᱾
ᱦᱩᱸ ᱾
ᱛᱚ ᱜᱚᱝᱠᱮ
ᱟᱨ ᱱᱚᱣᱟ ᱡᱩᱜᱽ ᱨᱮᱫᱚ ᱚᱞᱚᱜ ᱯᱟᱲᱦᱟᱣ ᱵᱟᱝᱠᱟᱡ ᱫᱚ ᱪᱮᱫ ᱦᱚᱸ ᱵᱟᱝ ᱦᱩᱭᱩᱜ-ᱟ ᱾
ᱮᱠᱫᱚᱢ ᱮᱠᱫᱚᱢ ᱟᱹᱰᱤ ᱥᱟᱹᱨᱤ ᱠᱟᱛᱷᱟ ᱵᱮᱱ ᱞᱟᱹᱭ ᱠᱮᱫᱟ ᱚᱞᱚᱜ ᱯᱟᱲᱦᱟᱣ ᱨᱮᱜᱮ ᱫᱚ
ᱦᱮᱸ ᱡᱟᱦᱟᱸᱭ ᱵᱤᱱᱟᱹ ᱚᱞᱚᱜ ᱯᱟᱲᱦᱟᱜ ᱛᱮ ᱡᱮ ᱩᱱᱤ ᱥᱮᱬᱟ ᱫᱟᱲᱮᱭᱟᱜ-ᱟ ᱚᱱᱠᱟᱱᱟᱜ ᱠᱷᱮᱢᱚᱛᱟ ᱵᱟᱹᱱᱩᱜ-ᱟ ᱾ ᱯᱟᱣᱟᱨ ᱵᱟᱹᱱᱩᱜ-ᱟ ᱾
ᱮᱠᱫᱚᱢ ᱮᱠᱫᱚᱢ ᱾ ᱱᱚᱣᱟ ᱨᱮᱫᱚ ᱟᱹᱰᱤ ᱨᱚᱠᱚᱢ ᱮᱴᱠᱮᱴᱚᱬᱮ ᱯᱟᱲᱟᱜ-ᱟ ᱥᱮ ᱚᱸᱰᱮ ᱫᱚ ᱥᱟᱹᱦᱤ ᱢᱟᱪᱷᱟ ᱧᱚᱜ ᱨᱚᱲ ᱵᱟᱝᱠᱷᱟᱡ ᱪᱮᱫ ᱦᱚᱸ ᱵᱟᱝ ᱪᱤᱠᱟᱹᱜ-ᱟ ᱾
ᱤᱱᱟᱹ ᱠᱟᱛᱮᱫ ᱱᱟᱭᱠᱮ ᱦᱚᱸ ᱡᱩᱫᱤ ᱚᱞᱚᱜ ᱯᱟᱲᱦᱟᱜ ᱦᱚᱲ ᱵᱟᱭ ᱛᱟᱦᱮᱱᱟ ᱮ ᱫᱷᱚᱨᱚᱢ ᱯᱩᱛᱷᱤ ᱦᱚᱸ ᱵᱟᱭ ᱯᱟᱲᱦᱟᱣ ᱫᱟᱲᱮᱭᱟᱜ-ᱟ ᱾ ᱛᱚ ᱚᱱᱟ ᱫᱷᱚᱨᱚᱢ ᱨᱮᱭᱟᱜ ᱠᱟᱛᱷᱟ ᱟᱡ ᱨᱮᱱ ᱦᱮᱸ ᱨᱟᱡᱚ ᱦᱚᱲ ᱪᱮᱫ ᱮ ᱵᱩᱡᱷᱟᱹᱣ ᱮᱭᱟ ᱪᱮᱫ ᱮ ᱞᱟᱹᱭ ᱟᱭᱟ ᱾ ᱛᱚ ᱱᱟᱭᱠᱮ ᱠᱚᱦᱚᱸ ᱵᱟᱠᱚ ᱵᱟᱲᱟᱭᱟ ᱚᱞᱚᱜ ᱯᱟᱲᱦᱟᱜ ᱛᱚ ᱯᱩᱛᱷᱤ ᱵᱟᱠᱚ ᱯᱟᱲᱦᱟᱣᱟ ᱾ ᱯᱚᱛᱚᱵ ᱵᱟᱠᱚ ᱯᱟᱲᱦᱟᱣᱟ, ᱟᱵᱚᱣᱟᱜ ᱫᱷᱚᱨᱚᱢ ᱯᱩᱛᱷᱤ ᱧᱩᱛᱩᱢ ᱪᱮᱫ ᱠᱟᱱᱟ ᱚᱱᱟᱦᱚᱸ ᱵᱟᱠᱚ ᱵᱟᱰᱟᱭᱟ ᱾ ᱟᱫᱚ ᱠᱷᱟᱹᱞᱤᱢ ᱟᱸᱡᱚᱢ ᱮᱭᱟ ᱡᱚᱦᱟᱨ ᱜᱚᱸᱥᱟᱭ ᱢᱟᱨᱟᱝ ᱵᱩᱨᱩ ᱡᱟᱦᱮᱨ ᱟᱭᱳ ᱟᱨ ᱦᱟᱱᱛᱮ ᱫᱚ ᱪᱟᱜ ᱦᱮᱸ ᱵᱟᱰᱟᱜ ᱵᱩᱰᱩᱜ ᱵᱟᱰᱟᱜ ᱵᱩᱰᱩᱜ ᱪᱮᱫ ᱪᱚ ᱵᱟᱸᱠᱷᱮᱲᱠ ᱪᱮᱫ ᱪᱚ ᱵᱟᱭ ᱵᱟᱠᱷᱮᱲ ᱠᱮᱫ ᱛᱚ ᱥᱟᱨᱮᱡ ᱦᱚᱲ ᱫᱚ ᱦᱮᱸ ᱟᱸᱡᱚᱢ ᱠᱷᱟᱡ ᱟᱸᱡᱚᱢ ᱛᱤᱭᱟᱹᱜ ᱠᱮᱫᱟ ᱵᱟᱝ ᱠᱷᱟᱡ ᱫᱚ ᱵᱟᱝ ᱟᱨ ᱛᱤᱱᱟᱹᱜ ᱜᱟᱱᱮ ᱟᱸᱡᱚᱢ ᱛᱤᱭᱟᱹᱜ ᱠᱮᱫ ᱚᱱᱟ ᱢᱟᱭ ᱵᱟᱰᱟᱭ ᱜᱮ ᱚᱠᱟᱴᱟᱜ ᱵᱟᱭ ᱟᱸᱡᱚᱢ ᱛᱤᱭᱟᱹᱜ ᱟᱠᱟᱫ ᱚᱱᱟ ᱢᱟ ᱵᱟᱭ ᱵᱟᱰᱟᱭ ᱠᱮ ᱛᱚ ᱥᱟᱨᱮᱡ ᱠᱚᱦᱚᱸ ᱚᱱᱮ ᱚᱱ ᱠᱟ ᱢᱟᱱᱮ ᱮᱸᱻ ᱱᱚᱰᱮ ᱜᱮᱯ ᱛᱟᱦᱮᱸ ᱤᱫᱤᱜ ᱠᱟᱱᱟ ᱾ ᱟᱨ ᱚᱱᱟᱛᱮ ᱩᱱᱤ ᱵᱟᱝ ᱦᱤᱞᱳᱜ ᱨᱮ ᱮᱴᱟᱜ ᱤᱜ ᱮ ᱦᱤᱡᱩᱜ-ᱟ ᱩᱱᱤ ᱱᱚᱜ-ᱚ ᱱᱤᱝᱠᱟ ᱜᱮ ᱪᱟᱞᱟᱜ-ᱟ ᱪᱮᱫ ᱮ ᱵᱟᱠᱷᱮᱲ ᱠᱮᱫᱟ ᱵᱟᱭ ᱵᱟᱸᱠᱷᱮᱲ ᱠᱮᱫᱟ ᱟᱫᱚ ᱚᱱᱠᱟ ᱢᱟ ᱵᱟᱝ ᱠᱟᱱᱟ ᱥᱮ ᱵᱚᱸᱜᱟ ᱵᱩᱨᱩ ᱴᱷᱮᱡ ᱫᱚ ᱮ ᱨᱟᱡᱽᱡᱚ ᱞᱮᱠᱟᱛᱮ ᱡᱟᱦᱮᱨ ᱮᱸ ᱡᱟᱦᱮᱨ ᱜᱟᱲ ᱟᱨ ᱢᱟᱺᱡᱷᱤ ᱛᱷᱟᱱ ᱨᱮᱵᱚᱱ ᱡᱟᱣᱨᱟᱜ-ᱟ ᱾ ᱛᱚ ᱡᱚᱛᱚ ᱦᱚᱲ ᱥᱟᱢᱤᱞᱟᱭ ᱛᱮ ᱨᱚᱲ ᱵᱟᱸᱠᱷᱮᱲ ᱡᱩᱲᱟᱜ-ᱟ ᱵᱚᱣᱟᱜ ᱥᱚᱢᱟᱡᱽ ᱪᱤᱠᱟᱛᱮ ᱠᱮᱴᱮᱡᱚᱜ-ᱟ ᱾
ᱮᱠᱫᱚᱢ ᱥᱟᱹᱨᱤ ᱠᱟᱛᱷᱟ ᱵᱮᱱ ᱞᱟᱹᱭ ᱮᱫᱟ ᱜᱚᱝᱠᱮ ᱫᱚ
ᱚᱱᱟ ᱛᱮ ᱚᱞᱚᱜ ᱯᱟᱲᱦᱟᱜ ᱠᱚ ᱪᱮᱫᱟ ᱾ ᱟᱵᱚᱣᱟᱜ ᱮᱸᱜ ᱴᱚᱞᱟ ᱯᱟᱲᱟ ᱨᱮ ᱜᱷᱟᱸᱨᱚᱸᱡᱽ ᱨᱮ ᱮᱸ ᱡᱚᱢ ᱧᱩ ᱨᱮ ᱟᱱᱟᱴ ᱮᱴᱠᱮᱴᱚᱬᱮ ᱡᱟᱛᱮ ᱵᱟᱝ ᱦᱩᱭᱩᱜ ᱚᱱᱠᱟᱱᱟᱜ ᱠᱚᱫᱚ ᱵᱟᱸᱠᱷᱮᱲᱚᱜ ᱠᱟᱱᱟ ᱥᱮ ᱵᱟᱝ ᱵᱟᱸᱠᱷᱮᱲᱚᱜ ᱠᱟᱱᱟ ᱟᱯᱟᱱ ᱟᱹᱯᱤᱱ ᱠᱚ ᱵᱟᱸᱠᱷᱮᱲᱟ ᱚᱠᱚᱭ ᱵᱟᱰᱟᱭᱟ ᱾ ᱟᱫᱚ ᱚᱱᱟ ᱛᱮ ᱤᱧᱟᱹᱜ ᱧᱮᱞ ᱨᱮᱫᱚ ᱮᱠᱫᱚᱢ ᱥᱤᱠᱠᱷᱤᱛᱚ ᱫᱚ ᱟᱹᱰᱤ ᱡᱟᱹᱨᱩᱲ ᱢᱮᱱᱟᱜ-ᱟ ᱾ ᱟᱨ ᱥᱤᱠᱠᱷᱤᱛᱚ ᱢᱚᱛᱚ ᱦᱚᱸ ᱵᱟᱝ ᱦᱩᱭᱩᱜ-ᱟ ᱥᱚᱢᱟᱡᱽ ᱦᱚᱸ ᱵᱟᱰᱟᱭ ᱡᱟᱨᱩᱲᱟ ᱫᱷᱚᱨᱚᱢ ᱦᱚᱸ ᱱᱟᱥᱮᱭᱟᱜ ᱵᱟᱰᱟᱭ ᱡᱟᱨᱩᱲᱟ ᱾ ᱦᱟᱸᱜ ᱠᱷᱟᱡ ᱱᱤᱡᱮᱨᱟᱜ ᱥᱚᱢᱟᱡᱽ ᱨᱮ ᱱᱤᱡᱮᱨᱟᱜ ᱫᱷᱚᱨᱚᱢ ᱢᱮᱱᱟᱜ-ᱟ ᱪᱮᱫ ᱮᱢ ᱟᱭᱩᱨᱮᱭᱟ ᱾
ᱟᱹᱞᱤᱧ ᱥᱮᱱ ᱨᱮᱞᱤᱧ ᱧᱮᱞ ᱠᱟᱫᱟ ᱡᱮ ᱱᱚᱜ ᱚᱝᱠᱟ ᱠᱷᱟᱹᱞᱤ ᱠᱚ ᱵᱟᱸᱠᱷᱮᱲᱟ ᱡᱚᱦᱟᱨ ᱜᱚᱥᱟᱭ ᱢᱟᱨᱟᱝ ᱵᱩᱨᱩ ᱱᱟᱭᱛᱮ ᱱᱟᱯ ᱱᱟᱯᱟᱭ ᱛᱮ ᱮᱢᱟᱢ ᱠᱟᱱᱟᱞᱤᱧ ᱪᱟᱞᱟᱢ ᱠᱟᱱᱟᱞᱤᱧ ᱛᱟᱯᱚᱨᱮ ᱛᱟᱞᱟ ᱨᱮᱫᱚ ᱪᱮᱫ ᱪᱤᱠᱟᱹᱭᱮᱱᱟ ᱚᱠᱚᱭ ᱪᱮᱫ ᱵᱟᱹᱲᱤᱡ ᱱᱟ ᱥᱮ ᱪᱮᱫ ᱪᱤᱠᱟᱹᱭᱮᱱᱟ ᱴᱷᱤᱠ ᱢᱮᱱᱟᱭᱟ ᱥᱮ ᱵᱟᱹᱱᱩᱭᱟ ᱢᱩᱪᱟᱹᱫ ᱫᱚᱭ ᱞᱟᱹᱭᱟ ᱦᱮᱸ ᱢᱟ ᱛᱟᱦᱚᱞᱮ ᱟᱞᱮᱜᱮ ᱮᱻ ᱱᱟᱯᱟᱭ ᱛᱮ ᱨᱟᱹᱥᱠᱟᱹ ᱛᱮᱞᱮ ᱛᱟᱦᱮᱱ ᱢᱟ᱾ ᱮᱴᱠᱮᱴᱚᱬᱮ ᱟᱞᱚ ᱯᱟᱲᱟᱜ ᱛᱟᱞᱮᱢᱟ ᱛᱚ ᱱᱚᱜ ᱱᱤᱭᱟᱹᱭ ᱞᱟᱹᱭ ᱠᱮᱫᱟᱭ ᱛᱟᱯᱚᱨᱮ ᱪᱟᱵᱟᱭᱮᱱᱟ, ᱛᱚ ᱤᱧ ᱫᱩᱧ ᱞᱟᱹᱭᱟ ᱪᱮ ᱡᱮ ᱟᱢ ᱵᱟᱢ ᱵᱟᱲᱟᱭᱟ ᱚᱛᱚᱪᱮ ᱵᱟᱢ ᱢᱩᱠᱚᱥᱛᱚᱣ ᱠᱟᱫᱟ ᱾ ᱟᱢᱟᱜ ᱢᱟᱭᱤᱱᱰ ᱨᱮ ᱵᱟᱹᱱᱩᱜ ᱛᱟᱢᱟ ᱟᱢ ᱵᱳᱭ ᱧᱮᱞ ᱠᱟᱛᱮᱜ ᱜᱮ ᱞᱟᱹᱭ ᱢᱮᱥᱮ ᱚᱱᱟ ᱦᱚᱸ ᱡᱳᱨ ᱡᱳᱨ ᱾ ᱞᱟᱹᱭ ᱢᱮ ᱱᱤᱭᱟᱹ ᱦᱚᱸ ᱱᱟᱯᱟᱭᱚᱜ-ᱟ, ᱟᱢ ᱡᱩᱫᱤ ᱵᱟᱢ ᱢᱠᱚᱥᱛᱚᱜ ᱠᱟᱜ-ᱟ ᱠᱤᱛᱟᱹᱵ ᱠᱚ ᱚᱱᱟ ᱥᱩᱨ ᱨᱮ ᱫᱚᱦᱚ ᱠᱟᱜᱟᱢ ᱚᱱᱟᱛᱮ ᱞᱟᱹᱭ ᱢᱮ ᱛᱟᱣ ᱢᱤᱫᱴᱮᱱ ᱡᱚᱛᱚ ᱦᱚᱲᱠᱚ ᱵᱟᱲᱟᱭ ᱧᱟᱢᱟ ᱵᱟᱝ ᱢᱮᱱᱛᱮ ᱟᱞᱮᱭᱟᱜ ᱵᱚᱸᱜᱟ ᱫᱚ ᱱᱤᱭᱟᱹ ᱠᱚ ᱢᱮᱱᱟᱜ-ᱟ ᱵᱟᱠᱷᱮᱲ ᱨᱮ ᱾ ᱮᱠᱫᱚᱢ ᱟᱹᱰᱤ ᱱᱟᱯᱟᱭ ᱜᱮᱵᱮᱱ ᱞᱟᱹᱭ ᱠᱮᱫᱟ ᱾
ᱟᱨ ᱵᱚᱸᱜᱟ ᱵᱩᱨᱩ ᱫᱚ ᱠᱷᱟᱹᱞᱤ ᱨᱚᱲ ᱢᱚᱛᱚᱡ ᱥᱮ ᱵᱟᱸᱠᱷᱮᱬ ᱢᱚᱛᱚᱡ ᱛᱮᱫᱚ ᱵᱟᱠᱚ ᱟᱸᱡᱚᱢᱟ᱾ ᱵᱚᱸᱜᱟ ᱵᱩᱨᱩ ᱫᱚ ᱥᱮᱨᱮᱧ ᱟᱠᱟᱨ ᱛᱮᱦᱚᱸ ᱠᱚ ᱟᱸᱡᱚᱢᱟ ᱟᱨ ᱪᱮᱫᱟᱜ ᱥᱮᱨᱮᱧ ᱟᱠᱟᱨ ᱛᱮᱫᱚ ᱟᱸᱡᱚᱢᱟ ᱱᱚᱰᱮ ᱢᱤᱫᱴᱮᱡ ᱯᱨᱚᱢᱟᱱᱚᱜ ᱠᱟᱱᱟ ᱡᱟᱦᱟᱸᱭ ᱢᱤᱫ ᱦᱚᱲ ᱵᱤᱧ ᱠᱚ ᱜᱮᱨ ᱞᱮᱠᱷᱟᱹᱡ ᱛᱚ ᱩᱱᱤᱭᱟᱜ ᱵᱤᱧ ᱵᱤᱥ ᱯᱷᱮᱰ ᱞᱟᱹᱜᱤᱫ ᱫᱚ ᱥᱤᱨᱤᱧ ᱞᱟᱜᱟᱜ-ᱟ ᱾ ᱢᱟᱱᱛᱟᱨ ᱡᱷᱟᱹᱨᱱᱤ ᱞᱟᱜᱟᱜ-ᱟ, ᱚᱱᱟᱛᱮ ᱡᱟᱦᱮᱨ ᱛᱷᱟᱱ ᱢᱟᱺᱡᱷᱤ ᱛᱷᱟᱱ ᱨᱮᱦᱚᱸ ᱵᱟᱸᱠᱷᱮᱲ ᱥᱟᱶᱛᱮ ᱥᱮᱨᱮᱧ ᱦᱚᱸ ᱡᱟᱹᱨᱩᱲ ᱢᱮᱱᱟᱜ-ᱟ ᱾ ᱚᱱᱠᱟᱜᱤ ᱵᱚᱸᱜᱟ ᱵᱚᱸᱜᱟ ᱵᱟᱸᱠᱷᱮᱬ ᱥᱮᱨᱮᱤᱧ ᱢᱮᱱᱟᱜ ᱟᱥᱮ ᱥᱮᱨᱮᱧ ᱯᱩᱛᱷᱤ ᱦᱚᱸ ᱢᱮᱱᱟᱜ ᱜᱮᱭᱟ ᱾ ᱦᱮᱸ ᱜᱩᱨᱩ ᱜᱚᱝᱠᱮ ᱟᱭᱢᱟ ᱰᱷᱮᱨ ᱚᱱᱠᱟᱱᱟᱜ ᱠᱤᱛᱟᱹᱵ ᱮ ᱚᱞ ᱠᱟᱜ-ᱟ ᱾
ᱟᱹᱰᱤ ᱱᱟᱯᱟᱭ ᱠᱟᱛᱷᱟ ᱵᱤᱱ ᱞᱟᱹᱭ ᱠᱮᱫᱟ ᱪᱮᱫᱟᱜ ᱥᱮ ᱟᱹᱰᱤ ᱜᱟᱱ ᱠᱚ ᱚᱞ ᱠᱟᱫᱟ ᱠᱤᱱᱛᱩ ᱱᱚᱜ ᱱᱚᱝᱠᱟ ᱟᱵᱚᱨᱮᱱ ᱡᱟᱦᱟᱸᱭ ᱢᱮᱱᱟᱜ ᱠᱚᱣᱟ ᱞᱟᱹᱭᱟᱭ ᱯᱟᱲᱦᱟᱣ ᱫᱚ ᱪᱮᱫ ᱱᱤᱡᱮᱨᱟᱜ ᱡᱟᱦᱟᱸ ᱢᱮᱱᱟᱜ-ᱟ ᱢᱚᱱᱮᱨᱮ ᱤᱧᱫᱩᱧ ᱞᱟᱹᱭᱟ ᱱᱤᱭᱟᱹ ᱠᱚᱫᱚ ᱫᱚᱨᱠᱟᱨ ᱠᱟᱱ ᱜᱮᱭᱟ ᱮᱠᱫᱚᱢ ᱟᱵᱮᱱ ᱡᱟᱦᱟᱸ ᱵᱮᱱ ᱞᱟᱹᱭᱪᱚ ᱠᱮᱫᱟ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱫᱚᱨᱠᱟᱨ ᱠᱟᱨ ᱠᱟᱱ ᱜᱮᱭᱟ ᱾
ᱟᱹᱰᱤ ᱞᱟᱹᱭ ᱞᱮᱠᱷᱟᱱ ᱟᱞᱮ ᱥᱮᱫ ᱫᱚ ᱱᱚᱜᱚ ᱱᱚᱝᱠᱟ ᱞᱟᱹᱭᱟ ᱠᱚ ᱟᱨᱮ ᱵᱟᱹᱵᱩ ᱟᱞᱮ ᱫᱚ ᱥᱮᱫᱟᱭ ᱠᱷᱚᱱ ᱜᱮᱞᱮ ᱵᱟᱰᱟᱭᱟ ᱱᱤᱭᱟᱹ ᱱᱤᱭᱟᱹ ᱟᱫᱚᱧ ᱞᱟᱹᱭᱟ ᱤᱧ ᱡᱟᱦᱟᱸᱧ ᱧᱮᱞ ᱠᱟᱫᱟ ᱱᱤᱛ ᱯᱚᱨᱡᱚᱱᱛᱚ ᱡᱮ ᱠᱤᱛᱟᱹᱵ ᱥᱮ ᱵᱳᱭ ᱠᱚ ᱢᱮᱱᱟᱜ-ᱟ ᱱᱚᱣᱟ ᱨᱮᱫᱚ ᱟᱹᱰᱤ ᱱᱟᱯᱟᱭ ᱱᱟᱯᱟᱭ ᱢᱮᱱᱟᱜ-ᱟ ᱚᱞᱠᱩ ᱱᱤᱭᱟᱹ ᱞᱟᱹᱭ ᱠᱟᱛᱮᱫ ᱵᱚᱱ ᱡᱩᱫᱤ ᱠᱚᱨᱟᱣᱟ ᱛᱚ ᱟᱹᱰᱤ ᱱᱟᱯᱟᱭᱚᱜ-ᱟ ᱾ ᱟᱹᱰᱤ ᱡᱚᱛᱟᱛ ᱥᱟᱹᱦᱤᱛ ᱠᱟᱛᱷᱟ ᱵᱮᱤᱱ ᱞᱟᱹᱭ ᱠᱟᱫᱟ ᱫᱚᱨᱠᱟᱨ ᱠᱟᱱ ᱜᱮᱭᱟ ᱾
ᱟᱫᱚ ᱱᱚᱣᱟ ᱮᱸ ᱥᱟᱱᱛᱟᱞᱤ ᱮᱭᱟᱭ ᱞᱮᱯ ᱤᱭᱟᱹ ᱠᱟᱛᱮᱫ ᱱᱚᱣᱟ ᱜᱨᱩᱯ ᱨᱮ ᱡᱚᱯᱲᱟᱣ ᱠᱟᱛᱮᱫ ᱮ ᱡᱟᱦᱟᱸ ᱟᱵᱚ ᱵᱚᱱ ᱜᱟᱞᱢᱟᱨᱟᱜ ᱠᱟᱱᱟ ᱱᱤᱛᱚᱜ ᱟᱭᱢᱟ ᱡᱟᱭᱜᱟ ᱨᱮᱱ ᱦᱚᱲ ᱟᱭᱢᱟ ᱞᱮᱠᱟᱱᱟᱜ ᱠᱟᱛᱷᱟ ᱾ ᱱᱤᱛᱚᱜ ᱵᱩᱡᱷᱟᱹᱣ ᱧᱟᱢᱚᱜ ᱠᱟᱱᱟ ᱚᱠᱚᱭᱟᱜ ᱡᱟᱭᱜᱟ ᱨᱮ ᱚᱠᱟ ᱪᱮᱫ ᱪᱟᱞᱟᱸᱜ ᱠᱟᱱᱟ ᱥᱮ ᱵᱟᱝ ᱱᱚᱣᱟ ᱵᱟᱝ ᱵᱟᱠᱷᱟᱡ ᱫᱚ ᱵᱟᱵᱚᱱ ᱵᱟᱲᱟᱭ ᱫᱟᱲᱮ ᱠᱮᱭᱟ ᱡᱮ ᱚᱠᱟ ᱡᱟᱭᱜᱟ ᱨᱮ ᱪᱮᱫ ᱞᱮᱠᱟ ᱪᱮᱫ ᱦᱩᱭᱩᱜ ᱠᱟᱱᱟ ᱵᱟᱝ ᱦᱩᱭᱩᱜ ᱠᱟᱱᱟ ᱾ ᱟᱫᱚ ᱢᱤᱫ ᱞᱮᱠᱟᱛᱮ ᱱᱚᱣᱟ ᱱᱚᱜᱚᱭ ᱵᱚᱱ ᱡᱚᱯᱲᱟᱣᱮᱫ ᱠᱟᱱ ᱟᱨᱵᱚᱱ ᱜᱟᱯᱟᱞᱢᱟᱨᱟᱜ ᱠᱟᱱᱟ ᱟᱹᱰᱤ ᱢᱚᱸᱡᱽ ᱱᱚᱣᱟ ᱨᱮ ᱦᱩᱭᱩᱜ ᱠᱟᱱᱟ ᱾
ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱪᱮᱫᱟᱜ ᱥᱮ ᱱᱤᱭᱟᱹᱨᱮ ᱡᱚᱯᱲᱟᱣ ᱵᱟᱢ ᱛᱟᱦᱮᱱ ᱠᱷᱟᱱ ᱞᱟᱦᱟ ᱥᱮᱫ ᱵᱟᱝ ᱜᱟᱱᱚᱜ-ᱟ ᱪᱮᱫ ᱦᱚᱸ ᱾
ᱱᱚᱣᱟ ᱟᱵᱚ ᱱᱚᱣᱟ ᱨᱮ ᱡᱚᱯᱲᱟᱣ ᱵᱟᱝ ᱛᱟᱦᱮᱸ ᱠᱷᱟᱡ ᱱᱤᱛᱚᱜ ᱟᱢ ᱟᱨ ᱤᱧᱦᱚᱸ ᱵᱟᱞᱟᱝ ᱜᱟᱞᱢᱟᱨᱟᱣ ᱠᱚᱜ-ᱟ ᱾
ᱮᱠᱫᱚᱢ ᱮᱠᱫᱚᱢ ᱮᱠᱫᱚᱢ ᱾
ᱟᱫᱚ ᱱᱚᱸᱰᱮ ᱠᱷᱚᱡ ᱮᱠᱥᱚᱴᱤ ᱨᱮ ᱮᱠᱥᱚᱴᱤ ᱫᱚ ᱮ ᱚᱠᱚᱭ ᱪᱚᱭ ᱡᱚᱛᱚ ᱦᱚᱲ ᱫᱚ ᱵᱟᱠᱚ ᱠᱩᱥᱤᱣᱟᱜ-ᱟ ᱥᱮ ᱾ ᱟᱞᱟᱝ ᱞᱟᱝ ᱜᱟᱞᱢᱟᱨᱟᱜ ᱠᱟᱱ ᱨᱮᱦᱚᱸ ᱮᱠᱥᱚᱴᱤ ᱨᱮ ᱮᱠᱥᱚᱴᱤ ᱱᱚᱸᱰᱮ ᱠᱷᱚᱱᱚᱡ ᱟᱢ ᱦᱚᱸᱚᱛᱚᱢ ᱵᱟᱪᱷᱟᱣ ᱵᱷᱮᱜᱟᱨᱟ ᱦᱟᱸᱜ ᱤᱧᱟᱹᱜ ᱠᱟᱛᱷᱟ ᱚᱠᱟ ᱠᱚᱪᱚᱝ ᱤᱢᱯᱨᱚᱴᱮᱱᱴ ᱜᱮᱭᱟ, ᱟᱨ ᱟᱢ ᱚᱠᱟ ᱠᱤᱪᱷᱩ ᱤᱱᱯᱚᱴᱮᱱᱴ ᱠᱟᱛᱷᱟ ᱨᱚᱲ ᱚᱱᱟ ᱤᱧ ᱦᱚᱸ ᱵᱩᱡᱷᱣ ᱧᱟᱢᱟ ᱦᱟᱸᱜ ᱥᱮ ᱾
ᱦᱮᱸ ᱚᱱᱟ ᱢᱟ ᱠᱟᱛᱷᱟ ᱠᱟᱱ ᱜᱮ᱾
ᱦᱮᱸ᱾
ᱛᱚ ᱱᱚᱝᱠᱟ ᱜᱮ ᱜᱚᱝᱠᱮ ᱮᱠᱫᱚᱢ ᱫᱚᱨᱠᱟᱨ ᱠᱟᱱ ᱜᱮᱭᱟ ᱱᱤᱦᱟᱹᱛ ᱯᱟᱲᱦᱟᱣ ᱨᱮ ᱥᱮ ᱱᱚᱝᱠᱟ ᱵᱤᱱᱟᱹ ᱯᱟᱲᱦᱟᱣ ᱨᱮ ᱤᱧᱫᱩᱧ ᱞᱟᱹᱭᱟ ᱵᱤᱱᱟᱹ ᱯᱟᱲᱦᱟᱣ ᱠᱚᱫᱚ ᱱᱤᱭᱟᱹ ᱠᱚᱨᱮ ᱫᱚ ᱮᱠᱫᱚᱢ ᱜᱮ ᱵᱟᱝ ᱮᱢ ᱫᱚᱨᱠᱟᱨ ᱠᱟᱱᱟ᱾ ᱡᱟᱭ ᱥᱮ ᱡᱟᱦᱟᱸᱭ ᱥᱤᱠᱷᱤᱛᱚᱶᱟᱱ ᱦᱚᱲ ᱠᱟᱱᱟᱭ ᱩᱭᱱᱝᱱᱤ ᱜᱮ ᱡᱩᱫᱤ ᱮᱢ ᱞᱮᱠᱷᱟᱱ ᱡᱟᱭ ᱥᱮ ᱟᱛ ᱦᱚᱸ ᱠᱮᱴᱮᱡ ᱧᱚᱜ ᱛᱟᱦᱮᱸᱱᱟ ᱥᱮ ᱱᱤᱦᱟᱹᱛ ᱜᱮ ᱡᱟᱦᱟᱸᱱᱟᱜ ᱨᱮᱜᱮ ᱠᱚ ᱮᱴᱠᱮᱴᱚᱬᱮ ᱠᱚ ᱯᱟᱲᱟᱜ ᱠᱟᱱ ᱱᱤᱦᱟᱹᱛ ᱚᱱᱟ ᱨᱮᱠᱚ ᱥᱟᱯᱳᱨᱴ ᱠᱚ ᱧᱟᱢᱟ ᱾
ᱟᱵᱩᱣᱟᱜ ᱥᱚᱢᱟᱡ ᱢᱟᱪᱚᱜ ᱠᱷᱟᱱᱡ ᱫᱚ ᱟᱵᱩᱣᱟᱜ ᱵᱷᱟᱥᱟᱛᱮ ᱟᱵᱩᱣᱟᱜ ᱥᱤᱥᱠᱨᱤᱯᱴ ᱛᱮ ᱚᱞ ᱯᱟᱲᱦᱟᱣ ᱥᱮᱬᱟᱭ ᱞᱮᱠᱷᱟᱡ ᱦᱮᱸ ᱦᱟᱨᱟᱜ ᱠᱟᱱ ᱠᱟᱹᱴᱤᱡ ᱠᱩᱲᱤ ᱠᱚᱲᱟ ᱜᱤᱫᱽᱨᱟᱹ ᱩᱱᱠᱩ ᱟᱵᱚ ᱱᱚᱣᱟ ᱚᱞᱪᱤᱠᱤ ᱢᱤᱰᱤᱭᱟᱢ ᱛᱮ ᱥᱟᱱᱛᱟᱞᱤ ᱢᱤᱰᱤᱭᱟᱢ ᱛᱮ ᱮᱸ ᱤᱥᱠᱩᱞ ᱠᱷᱩᱞᱟᱹᱣ ᱠᱟᱛᱮᱜ ᱯᱟᱲᱦᱟᱣ ᱦᱚᱪᱚ ᱠᱚ ᱡᱟᱹᱲᱩᱲᱟ᱾ ᱥᱟᱱᱛᱟᱞᱤ ᱢᱤᱰᱤᱭᱟᱢᱮ ᱯᱟᱲᱦᱟᱣ ᱞᱮᱱᱠᱷᱟᱱᱡ ᱥᱟᱱᱛᱟᱞᱟᱜ ᱟᱹᱨᱤᱪᱟᱹᱞᱤ ᱪᱮᱫᱟ᱾ ᱟ ᱫᱤᱠᱩᱣᱟᱜ ᱵᱷᱟᱥᱟᱭ ᱯᱟᱲᱦᱟᱜᱼᱟ ᱢᱟᱱᱮ ᱫᱤ ᱠᱩᱣᱟᱜ ᱮ ᱪᱮᱫᱟ ᱚᱱᱟᱛᱮ ᱟᱵᱚᱣᱟᱜ ᱨᱮ ᱱᱤᱛᱚᱜ ᱫᱚ ᱫᱤᱠᱩ ᱟᱹᱭᱩᱨ ᱠᱚ ᱞᱟᱜᱟᱜᱼᱟ ᱟᱵᱚ ᱫᱚ ᱫᱤᱠᱩᱣᱟᱜ ᱛᱮ ᱵᱟᱵᱚᱱ ᱟᱹᱭᱩᱨᱚᱜᱼᱟ ᱠᱟᱨᱚᱱ ᱟᱵᱚ ᱥᱟᱱᱛᱟᱲ ᱟᱹᱫᱤᱵᱟᱹᱥᱤ ᱫᱚ ᱟᱹᱰᱤ ᱜᱮᱵᱚᱱ ᱥᱮᱬᱟ ᱜᱮᱭᱟ, ᱟᱨ ᱱᱤᱛᱚᱜ ᱟᱵᱚᱣᱟᱜ ᱤᱭᱩᱱᱤᱴᱤ ᱵᱟᱹᱱᱩᱜ ᱠᱟᱨᱚᱱ ᱛᱮ ᱡᱩᱢᱤᱫ ᱵᱟᱝᱛᱮ ᱟᱵᱚ ᱮᱴᱟᱜ ᱡᱟᱹᱛ ᱴᱷᱮᱱ ᱵᱚᱱ ᱟᱹᱭᱩᱨ ᱚᱪᱩᱜ ᱠᱟᱱᱟ᱾ ᱱᱤᱛᱚᱜ ᱯᱟᱸᱪᱴᱤ ᱥᱴᱮᱴ ᱨᱮ ᱯᱩᱨᱟᱹ ᱥᱟᱱᱛᱟᱞ ᱦᱮᱱᱟᱸᱜ ᱵᱚᱱᱟ᱾ ᱚᱱᱟ ᱯᱟᱸᱪᱴᱤ ᱥᱴᱮᱴ ᱨᱮᱱ ᱦᱚᱲ ᱟᱵᱚ ᱵᱟᱵᱚᱱ ᱢᱤᱞᱟᱹᱜ ᱠᱟᱱᱟ ᱠᱟᱨᱚᱱ ᱚᱸᱰᱮᱱᱟᱜ ᱵᱷᱟᱥᱟ ᱚᱸᱰᱮᱱᱟᱜ ᱮᱥᱠᱨᱤᱯᱴ ᱮ ᱟᱯᱱᱟᱨ ᱠᱟᱫᱟ ᱵᱚᱱ ᱟᱥᱟᱢ ᱨᱮᱱ ᱟᱥᱟᱢᱤᱥ, ᱵᱮᱝᱜᱚᱞ ᱨᱮ ᱵᱟᱝᱞᱟ, ᱩᱲᱤ ᱥᱥᱟ ᱨᱮ ᱩᱲᱤᱭᱟ, ᱡᱷᱟᱲᱠᱷᱚᱸᱰ ᱨᱮ ᱦᱤᱱᱫᱤ᱾ ᱦᱚᱸᱜᱼᱚᱝᱠᱟ ᱟᱫᱚ ᱟᱵᱚᱣᱟᱜ ᱢᱤᱫᱴᱮᱡ ᱡᱩᱫᱤ ᱛᱟᱦᱮᱸ